ᱦᱮᱞᱳ᱾
ᱦᱩᱸ ᱡᱚᱦᱟᱨ ᱜᱮ ᱜᱚᱝᱠᱮ?
ᱟ ᱡᱟᱝ ᱡᱚᱦᱟᱨ ᱜᱮ ᱜᱚᱝᱠᱮ᱾
ᱦᱚᱭ ᱵᱮᱥ ᱵᱟᱲᱟ ᱜᱤ ᱦᱚᱭ ᱟᱸᱡᱚᱢ ᱧᱟᱢᱮᱜᱼᱟ ᱞᱤᱧ?
ᱦᱮᱸ ᱟᱞᱤᱧ ᱫᱩᱞᱤᱧ ᱟᱸᱡᱚᱢ ᱧᱟᱢ ᱫᱟ᱾
ᱟᱸᱻ᱾ ᱦᱚᱭ ᱪᱮᱜ ᱠᱚᱯᱮ ᱪᱤᱠᱟ ᱵᱟᱲᱟᱭ ᱫᱟ?
ᱦᱮᱸ ᱢᱮᱱ ᱫᱟᱹᱞᱤᱧ ᱩᱸᱼᱼ ᱪᱤᱜ ᱠᱚᱵᱮᱱ ᱠᱟᱢᱤ ᱵᱟᱲᱟᱭ ᱫᱟ?
ᱠᱟᱹᱢᱤ ᱫᱚ ᱪᱟᱥ ᱵᱟᱥ ᱜᱮ ᱱᱤᱭᱟᱹ ᱚᱠᱛᱮ ᱫᱚ᱾
ᱚᱭᱮᱸ ᱨᱚᱲ ᱠᱚ ᱵᱟᱝ ᱟᱸᱡᱚᱢᱚᱜ ᱠᱟᱱᱟ ᱟᱹᱰᱤ ᱵᱟᱹᱭ ᱵᱟᱹᱭ ᱛᱮ ᱟᱸᱡᱚᱢᱚᱜᱼᱼ
ᱦᱳᱭ ᱱᱤᱭᱟᱹ ᱚᱠᱛᱚ ᱫᱚ ᱪᱟᱥᱵᱟᱥ ᱜᱮᱞᱤᱧ ᱠᱚᱨᱟᱣᱮᱼᱟ᱾ ᱟᱡᱚᱢ ᱧᱟᱢ ᱮᱭᱟ ᱵᱤᱱ?
ᱦᱩᱸᱼᱼ ᱟᱞᱤᱧ ᱮᱸᱻ ᱪᱭᱟ ᱞᱟ. ᱭᱟ ᱪᱮᱫ ᱠᱚᱵᱮᱱ ᱪᱤᱠᱟᱹᱭ ᱵᱟᱲᱟᱭᱮᱫᱟ ᱜᱚᱝᱠᱮ?
ᱦᱳᱭ ᱱᱤᱛᱚᱜ ᱢᱟ ᱠᱷᱮᱛ ᱠᱚᱨᱮᱜ ᱜᱮ ᱪᱟᱥᱵᱟᱥ ᱦᱩᱭᱩᱜ ᱠᱟᱱᱟ᱾ ᱦᱟ ᱟᱯᱮ ᱠᱚᱡ ᱦᱮᱸ ᱜᱚᱢᱠᱮ ᱟᱸᱡᱚᱢ ᱧᱟᱢ ᱞᱤᱧ
ᱵᱟᱝ ᱞᱤᱧ ᱟᱸᱡᱚᱢ ᱧᱟᱢ ᱮᱫᱟ ᱪᱮᱫ ᱪᱚᱝ ᱵᱮᱱ ᱞᱟᱹᱭ ᱦᱚᱪᱚ ᱮᱫ᱾
ᱟᱞᱮ ᱫᱚᱞᱮ ᱪᱟᱥ ᱵᱟᱥ ᱥᱮᱫ ᱜᱮ ᱱᱚᱛᱮ ᱫᱚ ᱵᱮᱥᱛᱚ ᱨᱮ ᱢᱮᱱᱟᱜ ᱞᱮᱭᱟ ᱞᱤᱧᱼᱟ ᱵᱤᱡᱤᱨᱮ ᱟᱯᱮ ᱪᱮᱫ ᱠᱚᱯᱮ ᱪᱤᱠᱟ ᱵᱟᱲᱟᱭᱟ ᱪᱮᱫ ᱠᱚᱯᱮ ᱠᱟᱹᱢᱤ ᱵᱟᱲᱟᱭᱟ?
ᱫᱟᱜ ᱡᱟᱹᱲᱤ ᱠᱚ ᱜᱚᱢᱠᱮ ᱪᱮᱫ ᱞᱮᱠᱟ ᱟᱯᱮ ᱥᱮᱫ ᱫᱚ?
ᱦᱳᱭ ᱫᱟᱜ ᱠᱚᱫᱚ ᱱᱤᱭᱟᱹ ᱜᱷᱟᱹᱲᱤ ᱫᱚ ᱵᱟᱭ ᱫᱟᱜ ᱮᱫᱟ ᱱᱤᱭᱟᱹ ᱱᱤᱛᱚᱜ ᱫᱚ ᱥᱤᱛᱩᱝ ᱵᱟᱲᱟᱭ ᱮᱫᱮᱭᱟ,
ᱟᱞᱮ ᱥᱮᱫ ᱦᱚᱸ ᱟᱹᱰᱤ ᱡᱟᱹᱥᱛᱤ ᱜᱮ ᱫᱟᱜ ᱡᱟᱹᱲᱤ ᱠᱮᱫᱟ᱾ ᱟᱨ ᱵᱟᱸᱫᱷ ᱠᱷᱟᱮᱛ ᱠᱚ ᱡᱚᱛᱚ ᱯᱮᱨᱮᱡ ᱮᱱ ᱛᱟᱞᱮᱭᱟ᱾
ᱟᱪᱪᱷᱟ ᱟᱪᱪᱷᱟ᱾
ᱵᱟᱸᱫᱷ ᱯᱩᱠᱷᱨᱤ ᱡᱚᱛᱚ ᱯᱮᱨᱮᱡ ᱮᱱ ᱛᱟᱞᱤᱧᱟ ᱞᱟᱹᱴᱩ ᱞᱟᱹᱴᱩ ᱠᱷᱮᱛ ᱠᱚ ᱦᱮᱱᱟᱜ ᱛᱟᱞᱤᱧᱟ ᱚᱱᱟ ᱠᱚᱞᱤᱧ ᱪᱟᱥ ᱞᱮᱜᱮ,
ᱚ ᱟᱪᱪᱷᱟ ᱟᱪᱪᱷᱟ ᱪᱟᱥ ᱯᱮ ᱛᱟᱦᱚᱞᱮ ᱯᱮ ᱥᱩᱨᱩ ᱠᱟᱱᱟ? ᱪᱟᱹᱞᱩ ᱠᱟᱱᱟ ᱯᱮ?